ᱦᱮᱸ ᱡᱚᱦᱟᱨ ᱜᱮ ᱜᱚᱢᱠᱮ!
ᱦᱮᱸ ᱡᱚᱦᱟᱨ ᱜᱮ! !
ᱦᱮᱸ ᱛᱟᱦᱚᱞᱮ ᱱᱟᱯᱟᱭ ᱜᱮᱭᱟᱞᱤᱧ
ᱦᱩ ᱟᱞᱤᱧ ᱫᱚ ᱱᱟᱯᱟᱭ ᱜᱮ ᱠᱚᱝᱠᱮ ᱟᱵᱮᱱ ᱜᱮ ᱪᱮᱫ ᱠᱟ ᱢᱮᱱᱟᱜ ᱵᱤᱱᱟ?
ᱟᱹᱞᱤᱧ ᱦᱚᱸ ᱢᱚᱸᱡᱽ ᱜᱮ ᱦᱮᱱᱟᱜ ᱞᱤᱧᱟᱹ᱾
ᱦᱚᱸᱻ ᱛᱚ ᱜᱚᱝᱠᱮ ᱚᱲᱟᱜ ᱠᱚᱨᱮ ᱫᱚ ᱱᱟᱯᱟᱭ ᱵᱟᱲᱟᱭ ᱜᱮ?
ᱦᱮᱸ ᱚᱲᱟᱜ ᱠᱚᱨᱮ ᱦᱚᱸ ᱱᱟᱯᱟᱭ ᱵᱟᱲᱟ ᱜᱮ᱾
ᱚᱻ
ᱟᱨ ᱛᱟᱦᱚᱞᱮ ᱟᱹᱵᱤᱱ ᱚᱲᱟᱜ ᱦᱚᱲ ᱠᱚ ᱱᱟᱯᱟᱭ ᱜᱮ ᱵᱟᱝ?
ᱦᱮ ᱱᱟᱯᱟᱭ ᱜᱮ ᱜᱚᱝᱠᱮ ᱜᱮᱯ
ᱦᱮᱸ
ᱛᱚ ᱜᱚᱝᱠᱮ ᱛᱚᱵᱮ ᱟᱯᱮᱮᱥᱮᱫ ᱫᱚ
ᱪᱮᱫ ᱠᱮᱫᱮᱫ
ᱢᱮᱱᱮᱫ ᱠᱟᱱ ᱞᱤᱧ ᱟᱯᱮᱮᱥᱮᱫ ᱫᱚ ᱪᱮᱠᱟ ᱫᱟᱜ ᱡᱟᱹᱯᱩ ᱠᱮᱫᱟ ᱛᱟᱦᱚᱞᱮ?
ᱟᱞᱮ ᱥᱮᱛ ᱪᱫ ᱟᱹᱰᱤ ᱡᱳᱨ ᱫᱟᱜ
ᱟᱹᱰᱤ ᱡᱳᱨ ᱫᱟᱜ ᱚ ᱟᱪᱪᱷᱟ ᱟᱪᱪᱷᱟ ᱟᱪᱪᱷᱟ
ᱛ ᱚᱱᱛᱮ ᱟᱯᱮ ᱛᱮ
ᱜᱚᱢᱠᱮ ᱟᱞᱮ ᱫᱚ ᱚᱛᱚ ᱫᱟᱜ ᱮ ᱠᱟᱱ ᱜᱮ ᱡᱟᱜᱮ ᱫᱟᱜ ᱡᱟᱹᱯᱩᱫ ᱫᱤᱱ ᱠᱟᱱᱟ ᱱᱮᱛᱟᱨ ᱫᱚ ᱾
ᱠᱤᱱᱛᱩ ᱟᱪᱪᱷᱟ ᱟᱪᱪᱷᱟ ᱟᱨ ᱛᱟᱦᱚᱞᱮ ᱜᱚᱝᱠᱮ ᱪᱮᱫ ᱠᱚᱵᱤᱱ ᱪ ᱴᱷᱤᱠ ᱜᱮᱭᱟ ᱛᱟᱦᱚᱞᱮ
ᱟᱹᱞᱤᱧ ᱫᱚ ᱚᱲᱟᱜ ᱠᱚᱨᱮ ᱜᱮᱞᱤᱧ ᱚᱲᱟᱜ ᱠᱚᱞᱤᱧ ᱠᱤᱫᱤᱧ ᱵᱟᱲᱟᱭ ᱜᱮᱭᱟ ᱾
ᱚᱲᱟᱜ ᱠᱚᱨᱮ ᱜᱮ ᱢᱮᱱᱟᱜ ᱵᱤᱱᱟ ᱥᱮ ᱪᱮᱫᱞ ᱞᱮᱠᱟ?
ᱦᱮᱸ ᱚᱲᱟᱜ ᱠᱚᱨᱮ ᱜᱮ
ᱟᱨ ᱢᱟᱱᱮ ᱯᱟᱨᱥᱳᱱᱟᱞ ᱞᱟᱭᱤᱯᱷ ᱨᱮ ᱪᱮᱫ ᱠᱚᱵᱤᱱ ᱪᱤᱠᱟᱹᱭ ᱜᱮᱭᱟ?
ᱚ ᱯᱟᱨᱥᱚᱱᱟᱞ ᱞᱟᱭᱤᱯ ᱵᱚᱞᱛᱮ ᱫᱚ ᱟᱹᱞᱤᱧ ᱫᱚ ᱞᱧ ᱚᱞᱚᱜ ᱯᱟᱲᱦᱟᱜ ᱠᱟᱱᱟ ᱾
ᱚ ᱚᱞᱚᱜ ᱯᱟᱲᱦᱟᱜ ᱠᱟᱱᱟᱵᱱᱟ
ᱦᱩᱸ ᱟᱨ ᱜᱚᱝᱠᱮ ᱟᱵᱮᱱ ᱛᱟᱦᱚᱞᱮ?
ᱦᱮᱸ ᱟᱹᱞᱤᱧ ᱦᱚᱸ ᱱᱚᱝᱠᱟ ᱜᱮ ᱟᱹᱞᱤᱧ ᱫᱚ ᱢᱮᱱᱟᱜ ᱞᱤᱧ ᱜᱮᱭᱟ ᱢᱟᱱᱮ ᱚᱞ ᱯᱟᱲᱦᱟᱣ ᱠᱚᱫᱚ ᱵᱟᱝ ᱦᱩᱭᱩᱜ ᱠᱟᱱᱟ ᱟᱨᱠᱤ ᱾
ᱦᱮᱸ ᱟᱪᱪᱷᱟ
ᱟᱫᱚ ᱚᱱᱠᱟ ᱚᱲᱟᱜ ᱠᱚᱨᱮ ᱜᱮᱞᱤᱧ ᱛᱟᱦᱮᱸ ᱵᱟᱲᱟᱜᱼᱟ ᱪᱟᱥ-ᱵᱟᱥ ᱠᱚ ᱠᱚᱨᱟᱣ ᱦᱩᱭᱩᱜᱼᱟ ᱟᱨ ᱥᱩᱠᱨᱤᱼᱴᱩᱠᱨᱤ ᱠᱚᱞᱤᱧ ᱟᱹᱥᱩᱞ ᱠᱫ ᱠᱚᱣᱟ ᱟᱨᱠᱤ ᱾ ᱦᱩᱸ
ᱛᱚ ᱜᱚᱝᱠᱮ ᱛᱚ ᱦᱩᱲᱩ ᱠᱚᱯᱮ ᱨᱚᱦᱚᱭ ᱵᱟᱲᱟᱭᱟ ᱥᱮ ᱵᱟᱝ?
ᱟᱞᱮᱥᱮᱫ ᱫᱚ ᱚᱱᱠᱟ ᱦᱩᱲᱩ ᱨᱚᱦᱚᱭ ᱫᱚ ᱱᱚᱜᱚᱭ ᱛᱚ ᱫᱟᱜ ᱠᱮᱫᱟᱭ ᱦᱚᱞᱟ ᱢᱟᱫᱷᱮᱨ ᱟᱫᱚ ᱛᱟᱦᱚᱞᱮ ᱫᱚᱢᱮ ᱡᱳᱨ ᱫᱚ ᱱᱟᱜ ᱠᱷᱟᱱ ᱫᱟᱜ ᱫᱚᱭ ᱫᱟᱜ ᱟᱠᱟᱫᱟᱭ ᱟᱫᱚ ᱪᱟᱨᱟ ᱠᱚᱜᱮ ᱟᱨᱣᱨᱤ ᱦᱟᱨᱟᱜᱼᱟ ᱪᱟᱨᱟ ᱠᱚ ᱦᱟᱨᱟ ᱞᱮᱱᱠᱷᱟᱱ ᱜᱮ ᱟᱫᱚ ᱠᱷᱮᱛ ᱠᱚᱫᱚ ᱦᱜ ᱥᱤ ᱨᱮᱰᱤᱜ
ᱚᱦᱚ
ᱨᱮᱰᱤᱠᱮᱜ ᱜᱮᱭᱟᱞᱮ ᱟᱫᱚ ᱠᱚ ᱨᱮᱰᱤ ᱞᱮᱝᱠᱷᱟᱱ ᱜᱮᱢ ᱟᱫᱚ ᱨᱚᱦᱚᱭ ᱟᱨᱟᱢᱵᱚᱜᱼᱟ ᱮᱛᱚᱦᱚᱵᱚ-ᱟ ᱾
ᱚ ᱦᱳᱭ ᱦᱳᱭ ᱱᱟᱯᱟᱭ ᱜᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱾
ᱦᱮᱸ ᱟᱨ ᱛᱷᱟᱞᱮ ᱟᱯᱮ ᱚᱱᱛᱮ ᱫᱚ ᱪᱮᱫ ᱞᱮᱠᱟ ᱪᱟᱥ-ᱵᱟᱥ
ᱛᱚ ᱜᱚᱝᱠᱮ ᱟᱞᱮ ᱥᱮ ᱱᱚᱜ-ᱚᱭ ᱪᱟᱥ-ᱵᱟᱥ ᱫᱚ ᱠᱮᱵᱚᱞ ᱥᱩᱨᱩ ᱠᱟᱱᱟ ᱜᱚᱝᱠᱮ᱾
ᱟᱪᱪᱷᱟ ᱢᱟᱱᱮ ᱟᱨ ᱨᱚᱦᱚᱭ ᱯᱮ ᱟᱨᱟᱢᱵᱚ ᱟᱠᱟᱫᱟ ᱮᱠᱫᱚᱢ
ᱦᱮᱸ ᱨᱚᱦᱚᱭ ᱫᱚ ᱟᱛᱳ ᱠᱚᱨᱮ ᱫᱚ ᱵᱟᱝ ᱦᱩᱭᱩᱜ ᱠᱟᱱᱟ ᱵᱟᱦᱨᱮ ᱠᱚᱨᱮᱜ ᱜᱤ ᱪᱟᱞᱟ ᱦᱩᱭᱩᱜ ᱠᱟᱱᱟ ᱟᱨ ᱚᱠᱚᱭᱛᱳ ᱟᱛᱳ ᱠᱚᱨᱮ ᱫᱚ ᱤᱱᱟᱹᱜ ᱡᱳᱨ ᱫᱚ ᱵᱟᱝ ᱮᱦᱚᱵᱚᱜ ᱠᱟᱱᱟ
ᱟᱪᱪᱷᱟ
ᱦᱩᱸ ᱛᱚ ᱜᱚᱝᱠᱮ ᱟᱯᱮ ᱥᱮᱫ ᱫᱚ ᱪᱮᱠᱟ ᱵᱤᱨ ᱫᱤᱥᱚᱢ ᱥᱮ ᱵᱩᱨᱩ ᱫᱤᱥᱚᱢ ᱜᱚᱝᱠᱮ ᱾
ᱟᱞᱮ ᱥᱮᱫ ᱫᱚ ᱵᱤᱨ ᱫᱤᱥᱚᱢ ᱦᱚᱸ ᱵᱟᱝ ᱵᱩᱨᱩ ᱫᱤᱥᱚᱢ ᱦᱚᱸ ᱵᱟ ᱟᱞᱮᱥᱮᱫ ᱫᱚ ᱵᱟᱜᱟᱱ ᱫᱤᱥᱚᱢ ᱾
ᱜᱚᱝᱠᱮ ᱪᱮ ᱵᱟᱜᱟᱱ ᱫᱤᱥᱚᱢ ᱜᱚᱝᱠᱮ ᱟᱯᱮ ᱥᱮ ᱫᱚ?
ᱦᱮᱸ ᱢᱟᱱᱮ ᱟᱞᱮ ᱥᱮᱫ ᱫᱚ ᱮᱠᱪᱩᱭᱞᱤ ᱫᱷᱤᱨᱤ ᱫᱤᱥᱚᱢ, ᱴᱷᱤᱠ ᱟᱪᱪᱷᱮ ᱢᱟᱱᱮ ᱢᱟᱱᱮ ᱪᱮᱫ ᱞᱮ ᱠᱟ ᱟᱞᱮᱥᱮᱫ ᱫᱚ ᱵᱩᱨᱩ-ᱵᱩᱨᱩ ᱛᱮᱦᱚᱸ ᱵᱟᱝ ᱪᱟᱞᱟᱜ-ᱟ ᱟᱨ ᱵᱤᱞᱟᱹᱛ ᱛᱮᱦᱚᱸ ᱵᱟᱝ ᱪᱟᱞᱟᱜ-ᱟ᱾ ᱟᱨ ᱵᱤᱨ ᱛᱮᱦᱚᱸ ᱵᱟᱝ ᱪᱟᱞᱟᱜ ᱟᱨᱠᱤ, ᱢᱟᱱᱮ ᱡᱷᱚᱛᱚ ᱨᱚᱠᱚᱢᱟᱜ ᱜᱮ ᱦᱮᱱᱟᱼᱟ᱾ ᱟᱨ
ᱚᱻ ᱟᱹᱰᱤ ᱱᱟᱯᱟᱭ ᱛᱵᱮ ᱟᱯᱮᱥᱮᱱ ᱾
ᱫᱷᱤᱨᱤ ᱴᱤᱜ ᱦᱮᱸ ᱟᱞᱮᱥᱮᱫ ᱫᱚ ᱦᱚᱭᱛᱚ ᱢᱟᱱᱮ ᱞᱟᱹᱭ ᱜᱟᱱᱚᱟ ᱡᱮ, ᱫᱷᱤᱨᱤ ᱫᱤᱥᱚᱢ᱾
ᱚ ᱢᱤᱫ ᱠᱟᱛᱷᱟ ᱛᱮ
ᱦᱮᱸ ᱢᱤᱫ ᱠᱟᱛᱷᱟ ᱛᱮ ᱫᱷᱤᱨᱤ ᱫᱤᱥᱚᱢ ᱟᱨᱠᱤ ᱢᱟᱱᱮ ᱡᱮᱦᱮᱛᱩ ᱚᱠᱟ ᱥᱮᱡ ᱦᱚᱸ ᱵᱟᱝ ᱪᱟᱞᱟᱜ ᱠᱟᱱᱟ, ᱛᱟᱦᱚᱞᱮ ᱚᱱᱟ ᱫᱚ ᱪᱮᱫ ᱞᱮᱠᱟ ᱨᱮᱵᱚᱱ ᱞᱮᱠᱷᱟᱭᱟ, ᱛᱟᱦᱚᱞᱮ ᱚᱱᱟ ᱫᱚ ᱦᱟᱜ ᱠᱷᱟᱱ ᱤᱭᱟᱹ ᱨᱮᱜᱮ ᱵᱚᱱ ᱞᱮᱠᱷᱟ ᱫᱟᱲᱮᱜᱼᱟ᱾ ᱦᱮᱸ ᱥᱮ᱾
ᱦᱩᱸ ᱜᱚᱝᱠᱮ ᱦᱳᱭ᱾
ᱚᱱ ᱚᱝᱠᱟᱱᱟᱜ ᱠᱟᱛᱷᱟ ᱠᱟᱱᱟ ᱟᱨᱠᱤ
ᱟᱪᱪᱷᱟ-ᱟᱪᱪᱷᱟ ᱱᱟᱯᱟᱭ ᱜᱮ᱾
ᱟᱨ ᱦᱮᱸ ᱟᱨ ᱛᱟᱦᱚᱞᱮ ᱜᱚᱝᱠᱮ ᱛᱟᱞᱦᱮ ᱚᱝᱠᱟ ᱚᱲᱟᱜ ᱢᱟᱱᱮ ᱡᱟᱸᱦᱟ ᱵᱤᱱ ᱞᱟᱹᱭ ᱠᱮᱫᱟ ᱵᱤᱱ ᱟᱨᱠᱤ, ᱚᱞ ᱯᱟᱲᱦᱟᱜ ᱠᱟᱱᱟ ᱜᱮᱭᱟᱵᱤᱱ ᱛᱟᱦᱞᱮ ᱚᱞ ᱯᱟᱲᱦᱟᱣ ᱠᱚᱫᱚ ᱛᱤᱱᱟᱹᱜ ᱥᱟᱜᱤᱧ ᱟᱨᱠᱤ?
ᱚ ᱥᱟᱜᱤᱧ ᱫᱚ ᱟᱹᱰᱤ ᱥᱟᱺᱜᱤᱧ ᱵᱚᱱ ᱠᱚᱨᱟᱣᱫᱟ ᱮᱱᱛᱮ ᱫᱚ ᱟᱯᱟᱛᱚᱛᱚ ᱮᱢᱮ ᱵᱚᱱ ᱠᱚᱨᱟᱣ ᱫᱟ᱾
ᱟᱪᱪᱷᱟ-ᱟᱪᱪᱷᱟ᱾
ᱦᱩᱸ
ᱦᱳᱭ ᱟᱨᱠᱤ ᱟᱪᱪᱷᱟ ᱛᱟᱞᱦᱮ ᱢᱟᱱᱮ ᱢᱟᱱᱮ ᱚᱠᱟᱴᱟᱜ ᱤᱭᱟᱹ ᱛᱮᱵᱤᱱ ᱠᱚᱨᱟᱣ ᱮᱫᱟ ᱢᱟᱱᱮ ᱡᱟᱦᱟᱸ ᱠᱚ ᱞᱟᱹᱭᱟ ᱥᱟᱵᱽᱡᱮᱠᱴ?
ᱦᱚ ᱟᱵ ᱫᱚ ᱤᱛᱤᱦᱟᱸᱥ ᱱᱤᱭᱮ ᱵᱚᱱ ᱠᱚᱨᱟ ᱫᱟ ᱜᱚᱝᱠᱮ᱾
ᱟᱪᱪᱷᱟ ᱟᱪᱪᱷᱟ ᱤᱛᱤᱦᱟᱸᱥ ᱱᱤᱭᱮ ᱟᱪᱪᱷᱟ ᱛᱟᱦᱚᱞᱮ ᱤᱛᱤᱦᱟᱥ ᱛᱮ ᱢᱟᱱᱮ ᱵᱮᱝᱜᱚᱞᱤ ᱥᱠᱨᱤᱯᱴ ᱛᱮᱜᱮ ᱵᱟᱝ?
ᱵᱟᱝ ᱚᱞ ᱪᱤᱠᱤ᱾
ᱚᱞ ᱪᱤᱠᱤ ᱟᱪᱪᱷᱟ ᱛᱟᱦᱚᱞᱮ ᱜᱚᱝᱠᱮ ᱟᱹᱞᱤᱧᱟᱜ ᱢᱤᱫᱴᱟᱝ ᱠᱩᱠᱞᱤ ᱦᱮᱱᱟᱜ-ᱟ, ᱟᱹᱞᱤᱧ ᱛᱚ ᱚᱝᱠᱟ ᱚᱞ ᱯᱟᱲᱦᱟᱣ ᱫᱚ ᱵᱟᱹᱞᱤᱧ ᱚᱞ ᱯᱟᱲᱦᱟᱜ ᱜᱮᱭᱟ? ᱦᱮᱸᱥᱮ ᱛᱚ ᱟᱫᱚ ᱟᱞᱤᱧ ᱞᱤᱧ ᱠᱩᱠᱞᱤ ᱠᱟᱱᱟ ᱡᱮ ᱱᱚᱣᱟ ᱡᱮ ᱥᱟᱱᱛᱟᱞᱤ ᱛᱮ ᱚᱞ ᱯᱟᱲᱦᱟᱣ ᱠᱟᱛᱮᱜ ᱢᱟᱱᱮ ᱪᱮᱫ ᱞᱮᱠᱟᱱ ᱠᱮᱤᱨᱤᱭᱟᱨ ᱦᱮᱱᱟᱼᱟ ᱟᱨ ᱠᱤ
ᱠᱮᱨᱤᱭᱟᱨ ᱫᱚ ᱜᱚᱝᱠᱮ ᱦᱚᱜᱚᱭ ᱱᱤᱭᱟᱹ ᱫᱚ ᱟᱵᱚᱣᱟᱜ ᱡᱟᱱᱟᱢ ᱟᱲᱟᱝ ᱠᱟᱱᱟ ᱱᱟᱢᱵᱟᱨ ᱱᱚᱣᱟ ᱱᱤᱡᱮᱨ ᱡᱟᱱᱟᱢ ᱟᱲᱟᱝ ᱡᱩᱫᱤ ᱵᱟᱢ ᱟᱯᱱᱟᱨᱟ ᱛᱚ ᱪᱮ ᱮᱢ ᱟᱯᱱᱟᱨᱟ᱾
ᱦᱮᱸ ᱚᱱᱟ ᱢᱟ ᱱᱟᱯᱟᱭ ᱠᱟᱛᱷᱟ ᱚᱱᱟ ᱢᱟ ᱱᱟᱯᱟᱭ ᱠᱟᱛᱷᱟ ᱜᱮ ᱠᱟᱱᱟ ᱢᱮᱱᱠᱷᱟᱱ ᱢᱤᱫᱴᱟᱝ ᱟᱯᱱᱟᱨ ᱠᱟᱛᱮᱜ ᱦᱚᱸᱛᱚ ᱢᱮᱴᱟᱝ ᱥᱩᱫᱩ ᱟᱯᱱᱟᱨ ᱠᱟᱛᱮᱜ ᱦᱚᱸᱛᱚ ᱢᱮᱜᱴᱟᱝ ᱞᱟᱡ ᱛᱚ ᱵᱟᱝ ᱵᱤᱜ ᱛᱟᱵᱚᱱᱟ ᱟᱨᱠᱤ ᱟᱞᱤᱧ ᱞᱤᱧ ᱢᱚᱱᱮᱭᱟ ᱱᱚᱝᱠᱟ ᱴᱷᱤᱠ ᱟᱪᱪᱷᱮ
ᱟᱪᱪᱷᱟ ᱜᱚᱝᱠᱮ ᱟᱪᱪᱷᱟ ᱴᱷᱤᱠ ᱜᱮᱭᱟ ᱜᱚᱝᱠᱮ ᱟᱵᱤᱱᱟᱜ ᱠᱩᱠᱞᱤ ᱦᱚᱸ ᱱᱟᱯᱟᱭ ᱜᱮᱭᱟ᱾ ᱛᱚ ᱜᱚᱝᱠᱮ ᱟᱵᱮᱱ ᱡᱩᱫᱤ ᱡᱟᱦᱟᱸᱭᱮ ᱠᱩᱞᱤ ᱵᱤᱱᱟ ᱡᱟᱦᱟᱸᱭᱮ ᱵᱟᱝᱟᱞᱤ ᱜᱤᱫᱽᱨᱟᱹ ᱠᱩᱞᱤ ᱵᱤᱱᱟ ᱛᱚ ᱟᱯᱮᱭᱟᱜ ᱞᱤᱯᱤ ᱦᱮᱱᱟᱜᱼᱟ ᱛᱚ ᱟᱵᱤᱱ ᱪᱮᱜ ᱵᱤᱱ ᱞᱟᱹᱭᱟ ᱜᱚᱢᱠᱮ ᱩᱱ ᱡᱚᱠᱷᱚᱡ᱾
ᱦᱮᱸ ᱩᱱ ᱞᱟᱹᱭ ᱟᱞᱤᱧ ᱢᱮᱱᱟᱜᱼᱟ᱾
ᱛᱚ ᱟᱵᱮᱱ ᱢᱟ ᱫᱚ ᱵᱟᱵᱮᱱ ᱵᱟᱲᱟᱭᱟ ᱛᱚ ᱪᱮᱫ ᱠᱟᱱᱟ ᱵᱟᱝ ᱠᱟᱱᱟ?
ᱦᱮᱸ ᱟᱨᱠᱤ ᱚᱱᱟ ᱜᱮᱞᱤᱧ ᱠᱷᱚᱡᱚᱜ ᱠᱟᱱᱟ ᱟᱨᱠᱤ ᱢᱟᱱᱮ ᱱᱤᱡᱮᱨᱟᱜ ᱡᱟᱦᱟᱸ ᱟᱭᱳ ᱟᱲᱟᱝ ᱠᱟᱱᱟ ᱚᱱᱟ ᱫᱚ ᱮᱠᱫᱚᱢ ᱫᱚᱨᱠᱟᱨ ᱠᱟᱱᱟ ᱴᱷᱤᱠ ᱟᱪᱪᱷᱮ ᱚᱱᱟ ᱟᱭᱳ ᱟᱲᱟᱝ ᱥᱮ ᱱᱤᱡᱮᱨᱟᱜ ᱢᱤᱫᱴᱟᱝ ᱞᱤᱯᱤ ᱦᱮᱱᱟᱜ ᱚᱱᱟ, ᱟᱹᱰᱤ ᱱᱟᱯᱟᱭ ᱠᱟᱛᱷᱟ ᱠᱟᱱᱟ ᱚᱱᱟᱫᱚ ᱟᱹᱞᱤᱧ ᱦᱚᱸᱞᱤᱧ ᱵᱷᱟᱞᱤ ᱞᱤᱧ ᱵᱩᱡᱟ᱾ ᱱᱤᱡᱮᱨᱟᱜ ᱢᱮᱱᱟᱜᱼᱟ᱾ ᱡᱚᱛᱚ ᱠᱤᱪᱷᱩ ᱦᱮᱸᱥᱮ ᱢᱤᱫᱴᱟᱝ ᱦᱚᱲ ᱛᱟᱞᱟ ᱨᱮᱞᱤᱧ ᱞᱟᱹᱭ ᱫᱟᱲᱮᱜᱼᱟ ᱟᱹᱞᱤᱧ ᱱᱚᱣᱟ ᱵᱟᱲᱟᱭ ᱥᱟᱱᱟᱭᱮᱫ ᱞᱤᱧᱟᱹ ᱟᱹᱞᱤᱧ ᱫᱚ ᱚᱝᱠᱟ ᱚᱞ ᱵᱟᱞᱤᱧ ᱚᱞ ᱯᱟᱲᱦᱟᱜᱟ ᱚᱱᱟ ᱛᱮ ᱵᱟᱲᱟᱭ ᱥᱟᱱᱟᱭᱮᱫ ᱞᱤᱧᱟᱹ ᱴᱷᱤᱠ ᱟᱪᱪᱷᱮ ᱢᱟᱱᱮ ᱪᱮᱜ ᱢᱟᱱᱮ ᱢᱟᱱᱮ ᱚᱱᱟᱛᱮ ᱚᱱᱟᱛᱮ ᱢᱟᱱᱮ ᱠᱮᱨᱤᱭᱟᱨ ᱪᱮᱫ ᱞᱮᱠᱟ ᱵᱤᱱ ᱧᱟᱢ ᱫᱟᱲᱮᱭᱟᱜᱼᱟ ᱥᱮ ᱧᱟᱢ ᱟᱠᱚᱣᱟ ᱟᱜᱟᱢ ᱫᱤᱱ ᱨᱮᱱ ᱜᱤᱫᱽᱨᱟᱹ ᱡᱟᱦᱟᱸ ᱛᱤᱥᱚᱜ ᱱᱤᱡᱮᱨᱮᱱ ᱜᱤᱫᱽᱨᱟᱹ ᱠᱚᱦᱚ ᱦᱟᱸᱜ ᱠᱷᱟᱱ ᱚᱱᱟ ᱛᱮᱜᱮ ᱚᱞ ᱯᱟᱲᱦᱟᱣ ᱦᱳᱭᱳᱜᱼᱟ᱾
ᱜᱚᱢᱠᱮ ᱡᱮᱢᱚᱱ ᱱᱚᱜ-ᱚᱭ ᱱᱤᱛᱚᱜ ᱫᱚ ᱠᱮᱵᱚᱞ ᱪᱟᱹᱞᱩ ᱠᱟᱱᱟ, ᱦᱚᱜ-ᱚᱭ ᱡᱮᱢᱚᱱ ᱮᱢ ᱮ ᱠᱚ ᱵᱤᱭᱮᱰ ᱠᱚ ᱪᱟᱹᱞᱩ ᱠᱟᱱᱟ ᱴᱷᱤᱠ ᱜᱮᱭᱟ ᱜᱝᱢᱠᱮ᱾ ᱡᱚᱠᱷᱚᱱ ᱡᱟᱜᱟ ᱡᱟᱜᱟ ᱨᱮ ᱪᱟᱞᱩ ᱠᱟᱱᱟ ᱟᱢ ᱱᱤᱭᱟᱹ ᱠᱚᱨᱟᱣ ᱠᱟᱛᱮ ᱚᱞᱚᱜ ᱯᱟᱲᱦᱟᱣ ᱠᱟᱛᱮ ᱟᱢ ᱢᱟᱥᱴᱟᱨ ᱦᱩᱭ ᱫᱟᱲᱮᱜ ᱮᱸ ᱡᱮᱢᱚᱱ ᱱᱚᱜᱼᱚᱭ ᱡᱮᱢᱚᱱ ᱱᱮᱴ ᱠᱚ ᱯᱟᱥ ᱫᱟ ᱴᱷᱤᱠ ᱜᱮ ᱜᱚᱢᱠᱮ ᱱᱮᱴ ᱨᱮ ᱯᱟᱥ ᱠᱚᱞᱮᱡᱽ ᱨᱮᱠᱚ ᱯᱨᱚᱯᱷᱮᱥᱟᱨᱚᱜ ᱠᱟᱱᱟ ᱦᱳᱭ
ᱟᱪᱪᱷᱟ ᱦᱩᱸ ᱢᱟᱱᱮ ᱢᱟᱱᱮ ᱥᱩᱫᱩ ᱮᱠᱢᱟᱛᱨᱚ ᱴᱤᱪᱟᱨ ᱨᱮᱱᱟᱜ ᱜᱮ ᱠᱮᱨᱤᱭᱟᱨ ᱦᱮᱱᱟᱜᱼᱟ ᱥᱮ ᱟᱨᱚ ᱚᱱᱟ ᱠᱷᱚᱱᱟᱜ ᱡᱮ ᱮᱴᱟᱜ ᱥᱮᱫ ᱵᱚᱱ ᱪᱟᱞᱟᱣ ᱫᱟᱲᱮᱜᱼᱟ ᱚᱱᱠᱟ ᱞᱮᱠᱟᱱᱟᱜ ᱵᱟᱲᱟᱭ ᱵᱟᱹᱱᱩᱜᱼᱟ ᱟᱹᱞᱤᱧᱟᱜ ᱫᱚ ᱚᱱᱟ ᱦᱚᱛᱮᱡ ᱛᱮᱵᱤᱱ ᱠᱩᱞᱤᱭᱮᱜ ᱵᱤᱱᱟ
ᱟᱵᱤᱱ ᱟᱵᱮᱱ ᱚᱠᱟ ᱞᱟᱭᱤᱱ ᱨᱮ ᱯᱟᱲᱦᱟᱣ ᱵᱮᱱ ᱢᱮᱱᱟ ᱚᱱᱟ ᱚᱱᱟ ᱦᱚᱸ ᱦᱳᱭᱳᱜᱼᱟ
ᱟᱪᱪᱷᱟ ᱪᱷᱟ ᱢᱟᱱᱮ ᱦᱚᱭᱛᱚ ᱱᱚᱰᱮ ᱠᱷᱚᱱᱟᱜ ᱵᱚᱲᱚ ᱵᱚᱲᱚ ᱮᱠᱡᱟᱢ ᱡᱟᱦᱟᱸ ᱥᱤᱵᱤᱞ ᱥᱟᱨᱵᱤᱥ ᱠᱚ ᱢᱮᱱᱟᱜᱼᱟ ᱚᱱᱟ ᱠᱚᱦᱚᱸ ᱮᱢ ᱜᱟᱱᱚᱜᱼᱟ
ᱦᱳᱭ ᱦᱳᱭ
ᱟᱪᱪᱷᱟ ᱪᱷᱟ ᱟᱹᱰᱤ ᱵᱮᱥ ᱛᱟᱦᱞᱮ ᱡᱟᱱᱟᱢ ᱟᱲᱟᱝ ᱦᱚᱸ ᱚᱞ ᱪᱤᱠᱤ ᱦᱚᱸ ᱟᱹᱰᱤ ᱢᱟᱨᱟᱝ
ᱦᱩᱸ ᱛᱩ ᱜᱚᱝ ᱛᱩ ᱜᱚᱝᱠᱮ ᱛᱩ ᱜᱚᱝᱠᱮ ᱢᱮᱱ ᱚᱞ ᱪᱤᱠᱤ ᱫᱚ ᱵᱟᱠᱚ ᱯᱟᱲᱦᱟᱣᱮᱫ ᱛᱮ
ᱦᱮᱸ ᱯᱟᱲᱦᱟᱣ ᱜᱮᱭᱟ ᱠᱚ
ᱦᱩᱸ
ᱯᱟᱲᱦᱟᱣ ᱜᱮᱭᱟ ᱠᱚ ᱟᱫᱚ ᱟᱹᱞᱤᱧ ᱚᱱᱠᱟ ᱟᱨᱠᱤ ᱢᱟᱱᱮ ᱟᱹᱞᱤᱧ ᱟᱫᱚ ᱵᱟᱠᱚ ᱞᱟᱹᱭᱟ ᱡᱩᱫᱤ ᱵᱟᱵᱤᱱ ᱵᱟᱲᱴᱰᱟᱭᱟ ᱠᱩᱞᱤ ᱡᱚᱝ ᱦᱩᱭᱩᱜᱼᱟ ᱴᱷᱤᱠ ᱟᱪᱷᱮ ᱟᱫᱚ ᱚᱱᱟ ᱛᱮᱞᱤᱧ ᱠᱩᱞᱤ ᱡᱚᱝᱟ ᱟᱨᱠᱤ ᱚᱱᱟ ᱚᱱᱟ ᱟᱫᱚ ᱠᱩᱞᱤ ᱚᱱᱠᱟᱱᱟᱜ ᱠᱟᱛᱷᱟ ᱠᱟᱱᱟ ᱟᱨᱠᱤ ᱟᱫᱚ ᱟᱹᱞᱤᱧ ᱛᱚ ᱵᱟᱹᱞᱤᱧ ᱯᱟᱲᱦᱟᱜ ᱜᱮᱭᱟ ᱛᱟᱦᱞᱮ ᱚᱱᱟ ᱠᱟᱨᱚᱱ ᱛᱮ ᱟᱨᱠᱤ ᱩᱱᱟᱹᱜ ᱴᱟ ᱫᱚ ᱵᱟᱝ ᱵᱟᱲᱟᱭ ᱦᱩᱭᱩᱜᱼᱟ ᱟᱨᱠᱤ ᱟᱫᱚ ᱚᱱᱟ ᱠᱟᱨᱚᱱ ᱛᱮ ᱟᱨᱠᱤ ᱢᱟᱱᱮ ᱟᱹᱞᱤᱧ ᱡᱚᱠᱷᱚᱱ ᱞᱤᱧ ᱚᱞ ᱯᱟᱲᱦᱟᱣ ᱠᱟᱱᱟ ᱩᱱ ᱥᱩᱢᱟᱹᱡ ᱫᱚ ᱢᱟᱱᱮ ᱚᱞᱪᱤᱠᱤ ᱫᱚ ᱵᱟᱝ ᱛᱟᱦᱮᱸ ᱞᱮᱱᱟ ᱴᱷᱤᱠ ᱟᱪᱷᱮ
ᱛᱤᱱᱟᱹᱜ ᱛᱤᱱᱟᱹᱜ ᱥᱟᱞ ᱨᱮᱵᱤᱱ ᱯᱟᱥ ᱠᱟᱱᱟ ᱜᱚᱢᱠᱮ ᱟᱵᱤᱱ ᱫᱚ
ᱦᱮ ᱟᱹᱞᱤᱧ ᱫᱚ ᱵᱤᱥᱤ ᱵᱟᱹᱞᱤᱧ ᱯᱟᱲᱦᱟᱣ ᱠᱟᱱᱟ ᱛᱚ ᱟᱹᱞᱤᱧ ᱢᱟᱫᱽᱫᱷᱚᱢᱤᱠ ᱞᱤᱧ ᱮᱢ ᱠᱟᱫᱟ
ᱛᱤᱱᱟᱹᱜ ᱥᱟᱨ ᱛᱤᱱ ᱥᱟᱨ ᱨᱮᱵᱤᱱ ᱮᱢ ᱠᱟᱫᱟ ᱜᱚᱢᱠᱮ ᱟᱵᱤᱱ
ᱟᱹᱞᱤᱧ ᱟᱹᱞᱤᱧ ᱢᱟᱫᱽᱫᱷᱚᱢᱤᱠ ᱞᱤᱧ ᱮᱢ ᱠᱟᱫᱟ ᱫᱩ ᱦᱟᱡᱟᱨ ᱵᱟ ᱫᱚᱥ ᱮᱜᱟᱨᱚ ᱚᱝᱠᱟ
ᱟᱫᱚ ᱜᱚᱢᱠᱮ ᱤᱧ ᱡᱚᱠᱷᱚᱡ ᱢᱟ ᱟᱞᱮ ᱢᱟ ᱤᱧ ᱡᱚᱠᱷᱚᱱ ᱯᱷᱟᱭᱤᱯ ᱥᱮᱵᱷᱮᱱ ᱚᱱᱠᱟ ᱮᱭᱤᱴ ᱱᱟᱭᱤᱱ ᱠᱚᱨᱮ ᱞᱮ ᱯᱟᱲᱦᱟᱜ ᱠᱟᱱ ᱛᱟᱦᱮ ᱜᱚᱝᱠᱮ
ᱦᱮᱸ ᱩᱱ ᱥᱩᱢᱟᱹᱡ ᱚᱞᱪᱤᱠᱤ ᱦᱚᱭᱛᱚ ᱛᱟᱦᱮᱸ ᱞᱮᱱᱟ ᱦᱚᱭᱛᱚ ᱠᱚᱢ ᱛᱟᱦᱮᱸ ᱞᱮᱱᱟ ᱩᱱᱟᱹᱜ ᱪᱟᱨ ᱪᱟ ᱵᱟᱝ ᱛᱟᱦᱮᱸ ᱞᱮᱱᱟ ᱟᱞᱮ ᱫᱤᱥᱚᱢ ᱥᱮᱫ ᱫᱚ ᱦᱚᱭᱛᱚ ᱵᱟᱝ ᱦᱮᱡ ᱞᱮᱱ ᱛᱟᱦᱮᱜ ᱟᱨᱠᱤ ᱴᱷᱤᱠ ᱟᱪᱷᱮ ᱚᱱᱟᱛᱮ ᱦᱚᱭᱛᱳ ᱵᱟᱰᱟᱭ ᱵᱟᱹᱱᱩᱜᱼᱟ ᱢᱟᱱᱮ ᱩᱱᱫᱚ ᱪᱮᱛᱟᱱ ᱞᱮᱵᱮᱞ ᱫᱚ ᱠᱤᱱᱛᱩ ᱵᱟᱝ ᱛᱟᱦᱮᱸ ᱠᱟᱱᱟ ᱱᱚᱶᱟ ᱫᱚ ᱥᱤᱭᱳᱨ ᱞᱤᱧ ᱛᱟᱦᱮᱸᱱ ᱥᱤᱭᱳᱨ ᱞᱤᱧ ᱞᱟᱹᱭ ᱫᱟ ᱩᱱ ᱫᱚ ᱪᱮᱛᱟᱱ ᱞᱮᱵᱮᱞ ᱫᱚ ᱵᱟᱝ ᱛᱟᱦᱮᱸ ᱠᱟᱱᱟ᱾ ᱩᱱᱫᱚ ᱦᱚᱭᱛᱚ ᱤᱥᱠᱩᱞ ᱠᱷᱚᱱᱟᱜᱼ ᱠᱚᱞᱮᱪ ᱠᱷᱚᱱᱟᱜ ᱢᱟᱱᱮ ᱦᱚᱭᱛᱚ ᱢᱤᱫᱴᱟᱝ ᱯᱚᱱᱚᱛ ᱨᱮ ᱢᱤᱫᱴᱟᱝ ᱜᱟᱱ ᱤᱥᱠᱩᱞ ᱚᱱᱮ ᱚᱱᱠᱟ ᱛᱟᱦᱮᱸ ᱞᱮᱱᱟ ᱟᱨ᱾
ᱵᱟᱝ ᱵᱟᱝ ᱜᱚᱝᱠᱮ ᱟᱹᱞᱤᱧ ᱜᱚᱝᱠᱮ ᱚᱞ ᱪᱤᱠᱤ ᱫᱚ ᱜᱚᱴᱟ ᱜᱮ ᱯᱟᱥᱱᱟᱣ ᱠᱟᱱᱟ ᱠᱤᱱᱛᱩ ᱩᱪᱷᱟᱹᱱ ᱵᱟᱝ ᱦᱩᱭ ᱠᱟᱱ ᱛᱮ ᱡᱮ ᱱᱤᱭᱟᱹ ᱫᱚ ᱱᱤᱭᱟᱹ ᱠᱟᱱᱟ᱾ ᱩᱯᱨᱩᱢ ᱵᱟᱝ ᱛᱟᱦᱮᱸ ᱠᱟᱱᱟ ᱥᱮ ᱵᱟᱰᱟᱭ ᱵᱟᱹᱱᱩᱜᱼᱟ ᱚᱜᱼᱚᱱᱟᱼᱼ
ᱟᱪᱪᱷᱟ ᱪᱷᱟ᱾ ᱟᱪᱪᱷᱟ ᱟᱪᱷᱟ ᱪᱷᱟ ᱡᱟᱭᱦᱳᱠ ᱚᱱᱟ ᱟᱹᱰᱤ ᱱᱟᱯᱟᱭ ᱠᱟᱛᱷᱟ᱾
ᱦᱩᱸ᱾
ᱦᱮᱸᱜᱼ᱾
ᱛᱚ ᱜᱚᱝᱠᱮ ᱛᱚᱵᱮ ᱟᱯᱮ ᱥᱮᱜ ᱫᱚ ᱪᱮᱜ ᱠᱚ ᱪᱟᱥ ᱵᱟᱲᱟᱭᱟ ᱜᱚᱝᱠᱮ?
ᱟᱞᱮ ᱥᱮᱜ ᱫᱚ ᱚᱱᱠᱟ ᱪᱟᱥ ᱫᱚ ᱮᱠ ᱢᱟᱛᱨᱚ ᱦᱩᱲᱩ ᱜᱮ ᱦᱩᱭᱩᱜᱼᱟ ᱢᱟᱱᱮ ᱵᱟᱨ ᱫᱷᱟᱣ ᱞᱮ ᱪᱟᱥᱟ ᱦᱩᱲᱩ ᱜᱮ᱾ ᱴᱷᱤᱠ ᱟᱪᱷᱮ᱾
ᱦᱮᱸ᱾
ᱟᱫᱚ ᱟᱫᱟᱨᱥ ᱠᱤᱪᱷᱩ ᱫᱚ ᱚᱱᱠᱟ ᱫᱚ ᱪᱟᱥ ᱵᱟᱝ ᱦᱩᱭᱩᱜ-ᱟ ᱟᱫᱚ ᱫᱟᱜ ᱠᱚ ᱵᱟᱱᱩᱜ-ᱟ ᱟᱨᱠᱤ᱾
ᱦᱩᱸ᱾ ᱛᱚ ᱜᱚᱝᱠᱮ ᱟᱯᱮ ᱥᱮᱜ ᱫᱷᱤᱨᱤ ᱫᱤᱥᱟᱹᱢ ᱛᱚ ᱵᱩᱨᱩ ᱫᱚ ᱵᱟᱹᱱᱩᱜ-ᱟ ᱛᱟᱦᱞᱮ ᱜᱚᱝᱠᱮ ᱟᱯᱮ ᱥᱮᱜ ᱫᱚ ᱵᱟᱝ?
ᱮ ᱦᱮᱸ ᱟᱞᱮ ᱥᱮᱜ ᱫᱚ ᱵᱩᱨᱩ ᱵᱟᱹᱱᱩᱜ-ᱟ᱾
ᱦᱩᱸ᱾ ᱟᱪᱪᱷᱟ ᱟᱪᱷᱟ ᱱᱟᱯᱟᱭ ᱜᱮ ᱛᱚ ᱜᱚᱝᱠᱮ ᱟᱯᱮ ᱥᱮᱜ ᱫᱚ ᱫᱷᱤᱨᱤ ᱫᱤᱥᱼᱼ ᱥᱚᱹᱢ ᱛᱟᱦᱚᱞᱮ ᱟᱯᱮ ᱥᱮᱜ ᱫᱚ ᱚᱱᱟ ᱫᱷᱤᱨᱤ ᱫᱚ ᱠᱩᱼᱼ ᱪᱤᱜ ᱠᱟᱱ ᱱᱟ ᱤᱭᱟᱹ ᱫᱷᱤᱨᱤ ᱞᱟᱹᱴᱩ ᱞᱟᱹᱴᱩ ᱫᱷᱤᱨᱤ ᱥᱮ ᱜᱚᱝᱠᱮ ᱪᱮᱜ ᱠᱟ?
ᱢ ᱞᱟᱴᱷᱩ ᱞᱟᱹᱴᱷᱩ ᱫᱷᱤᱨᱤ ᱢᱟᱱᱮ ᱪᱮᱫᱽ ᱵᱮ ᱞᱟᱹᱴᱷᱩ ᱫᱷᱤᱨᱤ ᱫᱚ ᱵᱟ ᱟᱞᱮ ᱥᱮᱜ ᱫᱚ ᱠᱟᱴᱤᱡ ᱫᱷᱤᱨᱤ᱾
ᱚᱸ ᱠᱟᱹᱴᱤᱡ‌ ᱫᱷᱤᱨᱤ᱾
ᱵᱩᱪ ᱠᱟᱴᱤᱡ ᱫᱷᱤᱨᱤ ᱟᱨ ᱵᱟᱜᱟᱱ ᱠᱚ ᱦᱮᱱᱟᱜ-ᱟ ᱡᱟᱹᱥᱼᱼ ᱛᱤ ᱢᱟᱱᱮ ᱵᱤᱨ ᱫᱚ ᱵᱟᱱᱩᱜ-ᱟ ᱵᱟᱜᱟᱱ᱾ ᱦᱮᱸ ᱢᱟᱱᱮ ᱵᱤᱨ ᱫᱚ ᱵᱟᱱᱩᱜ-ᱟ ᱚᱱᱟ ᱩᱞ ᱵᱷᱟᱼᱼ ᱠᱷᱟᱱ ᱫᱚ ᱵᱟᱝᱟ ᱵᱟᱝᱟ ᱟᱞᱮ ᱥᱮᱜ ᱫᱚ ᱚᱱᱮ ᱡᱟᱦᱟᱸ ᱠᱚ ᱞᱟᱹᱭ ᱫᱟ ᱼᱼ ᱟᱠᱟᱥᱼᱯᱟᱹᱱᱤ ᱚᱱᱟ ᱴᱚᱴᱷᱟ ᱠᱤᱭᱟᱹ ᱟᱨᱚ ᱟᱰᱤ ᱨᱚᱠᱚᱢ ᱠᱚ ᱞᱟᱹᱭᱟ ᱟᱨᱠᱤ᱾
ᱦᱚᱸ ᱟᱪᱪᱷᱟ ᱟᱪᱷᱟ᱾
ᱟᱞᱮ ᱥᱮᱜ ᱫᱚ ᱚᱱᱠᱟ ᱠᱚ ᱞᱟᱹᱭᱟ ᱟᱠᱟᱥᱯᱟᱹᱱᱤ ᱟᱠᱟ ᱥᱮᱜ ᱫᱚ ᱥᱚᱱᱟ ᱡᱷᱩᱨᱤ ᱦᱚᱸᱠᱩ ᱞᱟᱹᱭᱟ᱾
ᱦᱚᱸ ᱦᱚᱭ ᱦᱚᱭ᱾ ᱦᱩᱸ᱾ ᱪᱷᱟ ᱟᱪᱷᱟ ᱱᱟᱯᱟᱭ ᱜᱮ᱾
ᱦᱩᱸ᱾ ᱟᱨ ᱛᱟᱦᱚᱞᱮᱼᱼ ᱮ ᱜᱚᱝᱠᱮ ᱛᱟᱦᱚᱞᱮ ᱟᱯᱮ ᱚᱱᱛᱮ ᱫᱚ ᱛᱟᱦᱚᱞᱮᱢᱼᱼ ᱟᱨ ᱪᱮᱫ ᱠᱚᱯᱮ ᱮ ᱪᱟᱥ ᱵᱟᱥ ᱠᱚ?
ᱜᱚᱝᱠᱮ ᱟᱞᱮ ᱥᱮᱜ ᱫᱚ ᱟᱭᱢᱟ ᱨᱚᱠᱚᱢ ᱪᱟᱥ ᱜᱮᱭᱟ ᱜᱚᱝᱠᱮ ᱵᱚᱞᱛᱮ ᱞᱟᱹᱭ ᱵᱚᱞᱛᱮ ᱟᱹᱞᱩ ᱦᱚᱸᱠᱚ ᱪᱟᱥᱟ᱾ ᱥᱮ ᱟᱹᱞᱩ ᱥᱮ ᱯᱟᱴ ᱥᱮ ᱡᱚᱱᱰᱨᱟ᱾ ᱥᱮ ᱥᱚᱥᱟ ᱟᱭᱢᱟ ᱛᱮᱱᱟᱜ ᱟᱭᱢᱟ ᱠᱤᱪᱷᱩ ᱪᱟᱥ ᱜᱮᱭᱟ ᱟᱞᱮ ᱥᱮᱜ ᱫᱚ ᱩᱞ ᱠᱚᱦᱚᱸ ᱡᱚᱜ ᱜᱮᱭᱟ ᱟᱞᱮ ᱥᱮᱜ ᱫᱚ᱾ ᱱᱩᱠᱩ ᱦᱩᱸᱠᱩ ᱪᱟᱥ ᱜᱮᱭᱟ᱾
ᱟᱪᱪᱷᱟ ᱟᱪᱷᱟ᱾ ᱚ ᱟᱰᱤ ᱢᱚᱸᱪ ᱛᱟᱦᱚᱞᱮ᱾
ᱦᱩᱸ᱾
ᱟᱨ ᱛᱟᱦᱚᱞᱮ ᱜᱚᱝᱠᱮ ᱛᱟᱦᱚᱞᱮ ᱱᱤᱭᱟᱹ ᱜᱷᱟᱹᱲᱤᱡ ᱫᱚ ᱛᱟᱦᱞᱮ ᱪᱟᱥᱼᱵᱟᱥ ᱠᱚᱫᱚ ᱞᱟᱜᱟᱣ ᱫᱚ ᱞᱟᱜᱟᱣ ᱜᱚᱜᱼᱼ ᱠᱟᱱᱟ ᱟᱨ ᱢᱚᱴᱟ‌ ᱢᱟ‌ ᱟᱨ ᱠᱤᱪᱷᱩ ᱢᱟᱱᱮ ᱵᱟᱹᱠᱤ ᱦᱮᱱᱟᱜ-ᱟ ᱟᱨᱠᱤ ᱡᱳᱨ ᱫᱚ ᱟᱨᱤᱭᱟᱜ-ᱟ ᱟᱨᱠᱤ ᱦᱮᱸ ᱵᱟᱝ᱾
ᱦᱳᱭ ᱦᱳᱭ ᱦᱳᱭ᱾
ᱟᱪᱪᱷᱟ ᱟᱪᱷᱟ ᱪᱷᱟ᱾
ᱩᱸ᱾
ᱟᱪᱪᱷᱟ ᱦᱮᱸ ᱛᱚ ᱛᱟᱦᱚᱞᱮ ᱢᱟ ᱱᱤᱧᱠᱟᱹ ᱜᱮ ᱮᱠᱷᱟᱱ ᱟᱨᱚ ᱚᱱᱠᱟ ᱜᱮ ᱜᱚᱞᱯᱷᱚᱭᱟᱞᱟᱝ ᱦᱮᱸ ᱴᱷᱤᱠ ᱟᱪᱷᱮ ᱦᱮᱸ ᱟᱨᱦᱚ ᱞᱟᱝ ᱧᱟᱯᱟᱢᱚᱜᱼᱟ